ᱦᱮᱞᱳ ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱱᱟᱯᱟᱭ ᱜᱮᱭᱟ ᱵᱤᱱ ᱛᱚ ᱵᱟ?
ᱦᱮᱸ ᱱᱟᱯᱟᱭ ᱜᱮᱭᱟᱞᱤᱧ ᱚᱱᱟ ᱥᱟᱶᱛᱮ ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱠᱚᱣᱟ ᱟᱨ ᱟᱹᱵᱤᱱ ᱵᱤᱱ ᱱᱟᱯᱟᱭ ᱜᱮᱭᱟ᱾
ᱦᱮᱸ ᱱᱟᱯᱟᱭ ᱜᱮᱭᱟ ᱚᱲᱟᱜ ᱠᱚᱨᱮ ᱦᱚᱸ ᱱᱟᱯᱟᱭ ᱜᱮ᱾
ᱚ ᱟᱪᱪᱷᱟ᱾
ᱛᱟᱦᱚᱞᱮ ᱱᱤᱛᱚᱜ ᱫᱚ ᱪᱮᱫ ᱵᱮᱱ ᱪᱤᱠᱟᱭᱮᱫᱟ?
ᱮ ᱦᱮᱸ ᱦᱚᱜᱼᱚᱭ ᱱᱤᱛᱳ ᱫᱚ ᱚᱸ ᱱᱟᱠᱷᱟᱱ ᱫᱩᱲᱩᱵ ᱵᱟᱲᱟ ᱟᱠᱟᱱᱟᱞᱤᱧ᱾
ᱚ ᱚᱲᱟᱜ ᱠᱷᱚᱡ ᱜᱮ ᱥᱮ ᱯᱟᱠᱷᱟ ᱥᱮᱫ ᱵᱤᱱ ᱩᱰᱩᱠ ᱟᱠᱟᱱᱟ?
ᱵᱟᱝᱟ ᱱᱚᱜᱼᱚᱭ ᱯᱷᱟᱸᱠᱟ ᱥᱮᱫ ᱫᱚ ᱵᱟᱝᱞᱤᱧ ᱩᱰᱳᱜ ᱟᱠᱟᱱᱟ ᱦᱚᱜᱚᱭ ᱯᱤᱸᱰᱟᱹ ᱥᱮᱫ ᱞᱤᱧ ᱫᱩᱲᱩᱵ ᱟᱠᱟᱱᱟ ᱟᱹᱰᱤ ᱡᱟᱹᱥ ᱛᱤ ᱜᱮ ᱦᱚᱜ-ᱚᱭ ᱱᱤᱛᱚᱜ ᱮ ᱫᱟᱜ ᱮ ᱠᱮᱫᱟᱭ᱾ ᱟᱨᱦᱚᱸ ᱱᱤᱛᱚᱜ ᱠᱟᱹᱴᱤᱡ ᱯᱷᱚᱚᱴᱟ ᱯᱷᱚᱴᱟᱭ ᱡᱚᱨᱚᱭᱮᱜ-ᱟ ᱚᱱᱟ ᱠᱷᱟᱹᱛᱤᱨ ᱛᱮ ᱱᱟᱠᱷᱟᱱ ᱩᱰᱳᱜ ᱠᱚᱫᱚ ᱵᱟᱝ ᱜᱟᱱᱚᱜ ᱠᱟᱱᱟ ᱯᱷᱟᱸᱠᱟ ᱥᱮᱫ ᱫᱚ᱾
ᱚ ᱦᱚᱜᱚᱸ ᱦᱮᱸ ᱦᱮᱸ ᱱᱚᱛᱮ ᱦᱚᱸ ᱚᱱᱠᱟ ᱜᱮ ᱫᱟᱜ ᱡᱟᱹᱲᱤ ᱫᱚ ᱥᱮᱛᱟᱜ ᱠᱷᱚᱱ ᱜᱮ ᱢᱮᱱᱟᱜᱼᱟ᱾
ᱚ ᱟᱫᱚ ᱱᱟᱠᱷᱟᱱ ᱱᱚᱛᱮ ᱫᱚ ᱥᱮᱛᱟᱜ ᱠᱷᱚᱱᱟᱜ ᱫᱚ ᱵᱟᱭ ᱡᱟᱹᱲᱤ ᱠᱟᱜᱼᱟ ᱟᱫᱚ, ᱦᱚ ᱥᱤᱛᱩᱝ ᱞᱮᱫᱟᱭ ᱥᱮᱛᱟᱜ ᱵᱮᱲᱟ ᱫᱚ ᱟᱫᱚ ᱨᱤᱢᱤᱞ ᱫᱚ ᱨᱤᱢᱤᱞ ᱞᱮᱫᱟᱭ ᱟ ᱫᱚ ᱦᱮᱸᱜᱮ ᱱᱤᱛᱳ ᱠᱤᱪᱷᱩ ᱞᱟᱦᱟ ᱦᱟᱸ ᱱᱚᱜ-ᱚᱭ ᱥᱟᱲᱮ ᱪᱷᱚᱴᱟ ᱥᱮᱫ ᱠᱷᱚᱱᱟᱜ ᱚᱱᱠᱟ ᱫᱟᱜᱮᱫ ᱛᱟᱦᱮᱸᱜ ᱟᱭ᱾
ᱚ ᱛᱟᱦᱚᱞᱮ ᱪᱮᱫ ᱵᱟᱨᱮᱛᱮᱞᱟᱝ ᱜᱟᱞᱢᱟᱨᱟᱣ ᱞᱮᱱᱠᱷᱟᱱ ᱵᱷᱟᱞᱮ ᱠᱚᱜ-ᱟ? ᱦᱮᱞᱳ
ᱴᱟᱣᱭᱟᱨ ᱠᱟᱹᱴᱤᱡ ᱰᱤᱥᱴᱟᱵ ᱫᱟᱭ᱾
ᱵᱮᱱ ᱟᱸᱡᱚᱢ ᱫᱟ?
ᱦᱮᱸ ᱦᱮᱸ ᱟᱸᱡᱚᱢᱚᱜ ᱠᱟᱱᱟ᱾ ᱪᱮᱫ ᱵᱮᱱ ᱢᱮᱱ ᱠᱮᱫᱟ ᱮᱱᱛᱳᱜ ᱠᱟᱹᱴᱤᱡ ᱞᱟᱦᱟ ᱵᱟᱹᱧ ᱟᱸᱡᱚᱢ ᱞᱟᱜ-ᱟ ᱛᱚᱠᱷᱚᱱ ᱫᱚ᱾
ᱳᱻ ᱟᱫᱚ ᱱᱟᱠᱷᱟᱱ ᱞᱤᱧ ᱞᱟᱹᱭ ᱫᱟ ᱤᱭᱟᱹ
ᱟᱯᱮᱥᱮᱫ ᱫᱚ ᱱᱚᱝᱠᱟ ᱟᱸ ᱵᱟᱦᱟ ᱥᱚᱨᱦᱟᱭ ᱟᱸ ᱱᱚᱝᱠᱟ ᱫᱟᱸᱥᱟᱭ ᱠᱚ ᱮᱱᱮᱡ ᱦᱩᱭᱩᱜ ᱜᱮᱭᱟ?
ᱦᱮᱸ ᱦᱳᱭ ᱵᱟᱲᱟᱜ ᱜᱮᱭᱟ, ᱦᱮᱸ ᱢᱟᱱᱟᱭ ᱜᱮᱭᱟᱞᱮ᱾ ᱚᱱᱛᱮ ᱦᱳᱭᱳᱜ ᱜᱮᱭᱟ ᱛᱚ ᱵᱟᱝ, ᱦᱮᱸ ᱠᱟᱨᱟᱢ ᱠᱚᱦᱚᱸ ᱦᱳᱭ ᱵᱟᱲᱟᱜ ᱜᱮᱭᱟ᱾
ᱦᱮᱱᱱᱚ ᱦᱮᱸ?
ᱦᱳᱭ ᱵᱟᱲᱟᱜ ᱜᱮᱭᱟ ᱟᱞᱮ ᱥᱮᱜ ᱦᱚᱸ ᱠᱟᱨᱟᱢ ᱠᱚᱫᱚ᱾
ᱚᱻ ᱛᱟᱦᱚᱞᱮ ᱠᱟᱨᱟᱢ ᱜᱮ ᱠᱟᱹᱴᱤᱡ ᱱᱟᱠᱷᱟᱱ ᱵᱤᱱ ᱞᱟᱹᱭ ᱞᱮᱠᱷᱟᱱ ᱱᱟᱯᱟᱭ ᱠᱚᱜ-ᱟ ᱟᱹᱞᱤᱧ ᱢᱟ ᱟᱞᱮ ᱥᱮᱫ ᱢᱟᱛᱚ ᱵᱟᱝᱜᱮ ᱦᱩᱭᱩᱜ-ᱟ ᱠᱟᱨᱟᱢ ᱫᱚ᱾
ᱚ ᱵᱟᱝ ᱵᱟᱝ ᱦᱩᱭᱩᱜ ᱜᱮᱭᱟ?
ᱮᱦᱮᱸᱜ ᱟᱞᱮᱥᱮᱫ ᱫᱚ ᱵᱟᱝ ᱦᱩᱭᱩᱜ ᱜᱮᱭᱟ ᱠᱟᱨᱟᱢ ᱫᱚ᱾
ᱚ
ᱫᱚ ᱠᱚ ᱠᱟᱨᱟᱢ ᱫᱚᱱ ᱢᱟᱛᱚ ᱯᱷᱳᱱ ᱠᱚᱨᱮᱜ ᱜᱮ ᱧᱮᱞ ᱦᱩᱭ ᱠᱟᱱᱟ ᱟᱫᱚ ᱥᱩᱨ ᱫᱚ ᱚᱱᱠᱟ ᱟᱸ ᱢᱟᱱᱮ ᱥᱟᱢᱱᱟ ᱥᱟᱢᱱᱤ ᱫᱚ ᱵᱟᱝ ᱧᱮᱞ ᱦᱳᱭ ᱟᱠᱟᱱᱟ ᱟᱫᱚ ᱩᱜ ᱟᱹᱰᱤ ᱢᱚᱸᱡᱽ ᱜᱮᱠᱚ ᱮᱱᱮᱡᱟ ᱠᱟᱨᱟᱢ ᱦᱚᱸ ᱯᱷᱳᱱ ᱠᱚᱨᱮ ᱜᱮᱞᱤᱧ ᱧᱮᱞ ᱟᱠᱟᱜ-ᱟ ᱱᱟᱠᱷᱟᱱ᱾ ᱛᱚ ᱚᱝ ᱠᱟᱹᱴᱤᱡ ᱪᱮᱜ ᱠᱷᱟᱹᱛᱤᱨ ᱛᱮ ᱠᱟᱨᱟᱢ ᱠᱚ ᱵᱤᱫᱟᱻ? ᱪᱮᱜᱠᱟ ᱠᱚ ᱚᱱᱟ ᱠᱟᱹᱴᱤᱡ ᱵᱤᱱ ᱟᱸ ᱞᱟᱹᱭ ᱞᱮᱠᱷᱟᱱ ᱱᱟᱯᱟᱭ ᱠᱚᱜ-ᱟ᱾
ᱦᱮᱸ ᱛᱚ ᱛᱚᱵᱮ ᱟᱹᱞᱤᱧ ᱞᱮᱠᱟᱛᱮ ᱢᱟᱱᱮ ᱡᱟᱦᱟᱸ ᱞᱤᱧ ᱵᱟᱰᱟᱭᱟ ᱚᱱᱟ ᱜᱮᱞᱤᱧ ᱛᱚᱵᱮᱞᱤᱧ ᱢᱮᱱ ᱞᱮᱜ᱾
ᱦᱳᱭ
ᱛᱚ ᱠᱟᱨᱟᱢ ᱟᱵᱚᱣᱟᱜ ᱡᱟᱦᱟᱸ ᱠᱟᱨᱟᱢ ᱯᱩᱡᱟᱹ ᱱᱚᱣᱟ ᱫᱚ ᱱᱚᱣᱟ ᱫᱚ ᱩᱱᱠᱩ ᱦᱟᱯᱲᱟᱢ ᱠᱚᱠᱩ ᱢᱮᱱ ᱟᱹᱜᱩ ᱠᱟᱫᱟ ᱵᱟᱝᱢᱟ ᱱᱚᱣᱟ ᱠᱟᱨᱟᱢ ᱯᱩᱡᱟᱹ ᱫᱚ ᱮᱸ ᱱᱚᱣᱟ ᱠᱷᱟᱹᱛᱤᱨ ᱠᱚ ᱩᱸ ᱯᱩᱡᱟᱹᱭᱟ ᱩᱸᱜ ᱱᱚᱣᱟ ᱫᱚ ᱟᱵᱚ ᱥᱟᱱᱛᱟᱲ ᱩᱸ ᱦᱚᱲ ᱠᱚᱣᱟᱜ ᱢᱟᱱᱮ ᱩᱝᱠᱩᱣᱟᱜ ᱡᱟᱛᱮᱜ ᱚᱱᱟ ᱚᱱᱮ ᱡᱟᱦᱟᱸ ᱴᱟᱠᱟ ᱯᱚᱭᱥᱟ ᱡᱟᱦᱟᱸ ᱦᱩᱲᱩ ᱪᱟᱣᱞᱮ ᱚᱱᱟ ᱠᱚᱛᱮ ᱡᱟᱛᱮ ᱮᱸ ᱢᱟᱱᱮ ᱢᱟᱱᱮ ᱮᱸᱴᱠᱮᱴᱚᱬᱮ ᱨᱮ ᱥᱮ ᱟᱱᱟᱴ ᱨᱮ ᱵᱟᱝᱠᱚ ᱛᱟᱦᱮᱱ ᱢᱟ᱾ ᱚᱱᱟ ᱢᱩᱞ ᱫᱚ ᱦᱮᱸ ᱦᱮᱸ ᱢᱩᱞ ᱫᱚ ᱱᱚᱣᱟ ᱠᱟᱱᱟ᱾
ᱚ
ᱟᱫᱚ ᱱᱚᱣᱟ ᱫᱚ ᱪᱤᱞᱤ ᱠᱚ ᱠᱟᱨᱟᱢ ᱡᱟᱦᱟᱸᱭ ᱠᱟᱨᱟᱢ ᱜᱚᱸᱥᱟᱭ ᱟᱵᱚᱨᱮᱱ ᱩᱱᱤ ᱫᱚ ᱪᱤᱠᱟᱹ ᱚᱝᱠᱟ ᱦᱚᱭᱛᱳ ᱩᱱᱟᱹᱜ ᱵᱩᱴᱟ. ᱥᱟᱹᱦᱤᱡ ᱫᱚ ᱵᱟ. ᱧ ᱵᱟᱲᱟᱭ ᱨᱮᱦᱚᱸ ᱪᱤᱜᱠᱟ ᱱᱩᱭ ᱫᱚ ᱢᱟᱱᱮ ᱥᱟᱠᱟᱢ ᱢᱟᱱᱮ ᱥᱟᱠᱟᱢ ᱚᱠᱛᱮ ᱨᱮ ᱡᱟᱸᱦᱟ ᱫᱟᱨᱮ ᱢᱟᱱᱮ ᱫᱟᱨᱤ ᱰᱟ. ᱨ ᱨᱮᱜᱮᱭᱟ ᱢᱟᱱᱮ ᱪᱮᱫ ᱛᱟᱦᱮᱸ ᱠᱟᱱᱟ ᱢᱟᱱᱮ ᱚᱸᱰᱮ ᱚᱸᱰᱮ ᱜᱮ ᱛᱟᱦᱮᱱᱟᱭ ᱡᱚᱠᱷᱚᱱ ᱯᱩᱡᱟᱹ ᱥᱚᱢᱚᱡ ᱫᱚ
ᱚ
ᱚᱱᱟ ᱮᱸ ᱯᱩᱡᱟᱹ ᱥᱚᱢᱚᱡ ᱫᱚ ᱚᱱᱟ ᱡᱟᱦᱟᱸ ᱫᱟᱨᱮ ᱨᱮ ᱛᱟᱦᱮᱱᱟᱭ ᱛᱚ ᱚᱱᱟ ᱫᱟᱨᱮ ᱨᱮᱜᱮ ᱠᱚ ᱯᱩᱡᱟᱹᱭᱟᱠᱚ ᱟᱫᱚ ᱟᱫᱚ ᱚᱱᱟ ᱦᱳᱭ ᱢᱟᱱᱮ ᱡᱟᱦᱟᱸ ᱡᱟᱦᱟᱸᱭ ᱩᱱᱤ ᱩᱱᱤ ᱫᱚ ᱫᱟᱨᱮ ᱨᱮᱜᱮ ᱛᱟᱦᱮᱸᱱᱟᱭ ᱠᱟᱲᱟᱢ ᱜᱚᱸᱥᱟᱭ ᱫᱚ ᱟᱵᱚᱨᱮᱱ᱾ ᱟ ᱡᱚᱠᱷᱚᱱ ᱚᱱᱟ ᱯᱩᱡᱟᱹ ᱦᱩᱭᱩᱜᱼᱟ ᱚᱱᱟ ᱫᱟᱨᱮ ᱨᱮᱜᱮ ᱚᱱᱟ ᱚᱱᱟ ᱫᱟᱨᱮ ᱨᱮᱜᱮ ᱮᱸ ᱢᱟᱱᱮ ᱡᱟ ᱥᱟᱢᱟᱱ ᱠᱚ ᱞᱟᱜᱟᱜᱼᱟ ᱯᱩᱡᱟᱹ ᱯᱩᱥ ᱯᱩᱡᱟᱹ ᱠᱚᱨᱮᱱᱟᱜ ᱚᱸᱰᱮ ᱠᱚ ᱯᱩᱡᱟᱹ ᱠᱮᱜ ᱜᱮ ᱟᱨ ᱢᱟᱱᱮ ᱚᱸᱰᱮ ᱡᱩᱫᱤ ᱯᱩᱡᱟᱹ ᱱᱟᱜ ᱡᱩᱫᱤ ᱤᱭᱟᱹ ᱠᱚᱢ ᱞᱟᱹᱭᱟ ᱢᱟᱱᱮ ᱟᱹᱰᱤ ᱠᱤᱪᱷᱩ ᱜᱮ ᱱᱚᱝᱠᱟ ᱚᱱᱟ ᱛᱚᱢ ᱟᱵᱚᱣᱟᱜ ᱫᱚᱢ ᱵᱟᱲᱟᱭ ᱜᱮᱭᱟ ᱯᱩᱡᱟᱹᱞᱮ ᱪᱮᱫ ᱛᱟᱦᱮᱱ ᱜᱮᱭᱟ ᱥᱤᱸᱫᱩᱨ ᱠᱷᱚᱱ ᱩᱸ ᱚᱝᱠᱟ ᱱᱚᱝᱠᱟ ᱡᱟᱦᱟᱱ ᱫᱷᱩᱯ ᱟᱨ ᱡᱟᱦᱟᱸ ᱡᱟᱦᱟᱸ ᱫᱷᱩᱵᱤ ᱜᱷᱟᱸᱥ ᱢᱟᱱᱮ ᱚᱱᱮ ᱚᱝᱠᱟᱱᱟᱜ ᱢᱟᱱᱮ ᱦᱩᱲᱩ ᱠᱚ ᱟᱹᱰᱤ ᱨᱚᱠᱚᱢᱟᱜ ᱡᱤᱱᱤᱥ ᱠᱚ ᱛᱟᱦᱮᱸᱱᱟ ᱤᱧ ᱫᱚᱧ ᱧᱮᱞ ᱫᱚᱧ ᱧᱮᱞ ᱟᱠᱟᱫ ᱜᱮᱭᱟ ᱟᱫᱚ ᱫᱤᱥᱟᱹ ᱵᱟᱝ ᱦᱤᱡᱩᱜ ᱠᱟᱱᱟ᱾ ᱦᱳᱭ ᱟᱫᱚ ᱚᱱᱟ ᱡᱟᱦᱟᱸ ᱫᱟᱨᱮ ᱚᱱᱟ ᱡᱟᱦᱟᱸ ᱫᱟᱨᱮ ᱢᱮᱱᱟᱜᱼᱟ ᱚᱱᱟ ᱫᱟᱨᱮ ᱫᱚ ᱟᱨᱦᱚᱸ ᱚᱱᱟ ᱢᱤᱫᱴᱮᱱ ᱪᱮᱫ ᱪᱮᱫ ᱥᱩᱛᱟᱹᱢ ᱠᱚ ᱢᱮᱛᱟᱜᱼᱟ ᱵᱟᱹᱧ ᱵᱟᱲᱟᱭᱟ ᱚᱱᱟ ᱥᱩᱛᱟᱹᱢ ᱛᱮᱠᱚ ᱮᱸ ᱤᱭᱟᱹᱭᱟ ᱢᱟᱱᱮ ᱠᱚ ᱦᱚᱨ ᱢᱟᱱᱮ ᱰᱚᱨᱟ ᱡᱮᱢᱚᱱ ᱠᱚ ᱦᱚᱨᱚᱜᱽ ᱜᱮᱭᱟ ᱰᱟᱸᱰᱟ ᱨᱮ ᱦᱳᱭ ᱦᱳᱭ ᱚᱱᱮ ᱚᱝᱠᱟ ᱩᱱᱤ ᱫᱟᱨᱮ ᱠᱚ ᱛᱚᱞᱮᱭᱟ ᱚᱱᱮ ᱚᱸᱰᱮ ᱥᱩᱛᱟᱹᱢ ᱛᱮ ᱦᱳᱭ᱾ ᱛᱟᱯᱚᱨᱮ ᱚᱱᱟ ᱯᱩᱡᱟᱹ ᱦᱩᱭ ᱦᱩᱭ ᱠᱟᱛᱮᱜ ᱟᱫᱚ ᱚᱱᱟ ᱩᱱᱤ ᱡᱟᱦᱟᱸᱭ ᱯᱩᱡᱟᱹᱭᱟᱭ ᱩᱱᱤᱜᱮ ᱚᱱᱟ ᱡᱟᱦᱟᱸ ᱰᱟᱹᱨ ᱛᱟᱦᱮᱸᱱ ᱫᱚ ᱚᱱᱟ ᱫᱟᱨᱮ ᱱᱟᱜ ᱰᱟᱹᱨ
ᱦᱮᱸ
ᱫᱚ ᱚᱸᱰᱮ ᱜᱮ ᱩᱱᱤ ᱢᱟᱱᱮ ᱵᱩᱡ ᱫᱟᱲᱮᱜᱼᱟᱭ ᱡᱮ ᱚᱠᱟᱴᱟᱜ ᱰᱟᱹᱨ ᱨᱮ ᱱᱤᱛᱳᱜ ᱩᱱᱤ ᱜᱚ ᱟᱵᱚᱨᱮᱱ ᱡᱟᱦᱟᱸᱭ ᱠᱟᱨᱟᱢ ᱜᱚᱸᱥᱟᱭ ᱢᱟᱱᱮ ᱦᱮᱡ ᱟᱠᱟᱱᱟᱭ ᱥᱮ ᱥᱮ ᱚᱠᱟᱴᱟᱜ ᱰᱟᱹᱨ ᱤᱫᱤ ᱞᱮᱠᱷᱟᱱ ᱢᱟᱱᱮ ᱩᱱᱤ ᱵᱩᱡᱽ ᱫᱟᱲᱮᱜᱼᱟ ᱡᱮ ᱱᱚᱣᱟᱴᱟᱜ ᱰᱟᱹᱨ ᱨᱮ ᱱᱤᱛᱚᱜ ᱩᱱᱤ ᱢᱮᱱᱟᱭᱟ᱾
ᱳ
ᱱᱮ ᱦᱳᱭ ᱦᱳᱭ ᱟᱫᱚ ᱚᱱᱟ ᱰᱟᱹᱨ ᱢᱟᱱᱮ ᱵᱮᱥᱤ ᱵᱚᱲᱚ ᱫᱚ ᱵᱟᱝ ᱢᱟᱱᱮ ᱡᱟᱦᱟᱸ ᱥᱟᱠᱟᱢ ᱥᱟᱠᱟᱢ ᱱᱟᱜ ᱡᱟᱦᱟᱸ ᱢᱟᱱᱮ ᱥᱟᱠᱟᱢ ᱠᱷᱚᱱ ᱳᱭ ᱢᱤᱜ ᱯᱷᱩᱴ ᱢᱤᱜ ᱯᱷᱩᱴ ᱥᱟᱺᱜᱤᱧ ᱢᱟᱱᱮ ᱢᱤᱫ ᱯᱷᱩᱨ ᱥᱟᱺᱜᱤᱧ ᱨᱮ ᱰᱟᱹᱨ ᱥᱟᱠᱟᱢ ᱠᱚ ᱵᱟᱝ ᱚᱢᱚᱱ ᱠᱚᱜᱼᱟ ᱚᱱᱮ ᱡᱟᱦᱟᱸ ᱦᱮᱰ ᱠᱚᱣᱟ ᱦᱳᱭ ᱦᱳᱭ ᱚᱱᱟ ᱚᱱᱟ ᱢᱤᱫ ᱯᱷᱩᱴ ᱥᱟᱺᱜᱤᱧ ᱨᱮ ᱩᱱᱤ ᱚᱱᱟ ᱜᱮᱫ ᱠᱟᱛᱮᱫ ᱮ ᱤᱫᱤᱭᱟ, ᱟᱨ ᱚᱱᱟ ᱚᱱᱟ ᱚᱱᱟ ᱦᱚᱸ ᱚᱱᱟ ᱤᱭᱟᱹᱫᱤᱭᱮ ᱯᱚᱴᱚᱢ ᱤᱫᱤᱭᱮ ᱚᱱᱟ ᱡᱟᱦᱟᱸ ᱢᱤᱫᱴᱮᱱ ᱟᱨᱟᱜ ᱟᱨᱟᱜ ᱢᱤᱫᱴᱮᱱ ᱚᱱᱠᱟ ᱤᱭᱟᱹ ᱨᱮᱱᱟᱜ ᱴᱮᱱᱟ ᱚᱲᱮᱡ ᱨᱮᱱᱟᱜ,
ᱦᱮᱸ᱾
ᱦᱳᱭ ᱜᱮᱫ ᱠᱮᱫ ᱜᱮᱭ ᱟᱨ ᱚᱱᱟᱛᱮ ᱯᱚᱴᱚᱢ ᱫᱤᱭᱟ ᱟᱨ ᱡᱟᱦᱟᱸᱨᱮ ᱛᱷᱟᱱ ᱠᱟᱱᱟ ᱟᱥᱚᱞ ᱛᱷᱟᱱ,
ᱦᱮᱸ᱾
ᱦᱳᱭ ᱚᱱᱟ ᱟᱥᱚᱞ ᱛᱷᱟᱱ ᱪᱩᱠᱟᱹᱜ ᱨᱮ ᱚᱱᱟ ᱫᱚᱭ ᱢᱟᱱᱮ ᱪᱩᱠᱟᱹᱜ ᱨᱮ ᱚᱱᱟ ᱫᱚᱭ ᱫᱚᱦᱚ ᱠᱮᱫ ᱜᱮ ᱟᱨ ᱟᱫᱚ ᱚᱱᱟ ᱫᱚ ᱚᱸᱰᱮ ᱜᱮ ᱢᱟᱱᱮ ᱠᱟᱹᱴᱤᱡ ᱯᱚᱴᱚᱢ ᱠᱟᱛᱮᱫ ᱚᱱᱠᱟᱭ ᱫᱚᱦᱚ ᱠᱟᱜᱼᱟᱭ᱾
ᱳ᱾
ᱛᱟᱯᱚᱨᱮ ᱚᱱᱟ ᱯᱩᱡᱟᱹ ᱯᱟᱥᱟ ᱠᱚ ᱦᱩᱭ ᱞᱮᱱ ᱠᱷᱟᱱ ᱟᱫᱚ ᱚᱱᱟ ᱥᱚᱨ ᱯᱨᱚᱥᱟᱫ ᱠᱚ ᱡᱚᱢ ᱵᱟᱲᱟ ᱠᱟᱛᱮ ᱟᱫᱚ ᱚᱱᱟ ᱡᱟᱦᱟᱸ ᱮᱱᱮᱡ ᱡᱟᱦᱟᱸ ᱮᱱᱮᱡ ᱟᱵᱚᱣᱟᱜ ᱡᱟᱦᱟᱸᱱ ᱚᱱᱟ ᱫᱚᱠᱚ ᱮᱱᱮᱡᱟ ᱠᱚ ᱟᱫᱚ ᱚᱱᱟ ᱠᱟᱨᱟᱢ ᱰᱟᱱᱴᱟ ᱠᱚ ᱮᱱᱮᱡᱟ ᱠᱚ᱾
ᱦᱮᱸ ᱦᱮᱸ᱾
ᱮᱱᱮᱡ ᱮᱱᱮᱡ ᱛᱮᱠᱚ ᱟᱸᱜᱟᱭᱟ᱾
ᱦᱮᱸ᱾
ᱟᱨ ᱫᱚᱥᱟᱨ ᱫᱤᱱ ᱫᱚ ᱚᱝᱠᱟᱜᱮ ᱚᱝᱠᱟᱜᱮ ᱠᱟᱹᱴᱤᱡ ᱚᱸᱰᱮ ᱯᱩᱡᱟᱹ ᱯᱟᱥᱟ ᱦᱩᱭ ᱠᱟᱛᱮᱜ ᱟᱫᱚ ᱚᱝᱠᱟ ᱵᱟᱨ ᱦᱚᱲ ᱵᱟᱠᱷᱟᱡ ᱢᱤᱫ ᱦᱚᱲ ᱦᱚᱭᱛᱳ ᱯᱮ ᱦᱚᱲ ᱦᱚᱸᱠᱚ ᱦᱩᱭ ᱫᱟᱲᱮᱭᱟᱜᱼᱟ᱾ ᱛᱚ ᱟᱞᱮ ᱥᱮᱫ ᱫᱚ ᱤᱧᱫᱚ ᱵᱟᱨ ᱦᱚᱲ ᱜᱤᱧ ᱧᱮᱞ ᱠᱟᱫ ᱠᱚᱣᱟ, ᱚᱱᱟ ᱵᱟᱨ ᱦᱚᱲ ᱛᱮ ᱚᱱᱟ ᱡᱟᱦᱟᱸ ᱠᱟᱨᱟᱢ ᱜᱚᱸᱥᱟ ᱡᱟᱦᱟᱸ ᱢᱮᱱᱟᱭᱟ ᱚᱱᱟ ᱪᱩᱠᱟᱹᱜ ᱪᱩᱠᱟᱹᱜ ᱨᱮ ᱪᱩᱠᱟᱹᱜ ᱵᱚᱞᱛᱮ ᱪᱩᱠᱟᱹᱜ ᱨᱮ ᱥᱟᱠᱟᱢ ᱠᱚ ᱡᱩᱫ ᱞᱮᱫ ᱫᱚ, ᱦᱳᱭ ᱚᱱᱟ ᱥᱟᱠᱟᱢ ᱨᱮ ᱪᱩᱠᱟᱹᱜ ᱚᱱᱟ ᱠᱟᱨᱟᱢ ᱜᱚᱸᱥᱟᱭ ᱢᱤᱫ ᱦᱚᱲᱮ ᱥᱟᱵ ᱠᱮᱫ ᱥᱟᱵ ᱠᱮᱫᱟ, ᱟᱨ ᱢᱤᱫ ᱦᱚᱲ ᱫᱚ ᱚᱱᱟ ᱡᱟᱦᱟᱸ ᱥᱟᱢᱟᱱ ᱠᱚ ᱛᱟᱦᱮᱸ ᱞᱮᱱᱟ ᱚᱸᱰᱮ ᱡᱟᱦᱟᱸ ᱤᱭᱟᱹ ᱞᱮᱱᱟᱜ ᱚᱱᱟ ᱚᱱᱟ ᱛᱷᱟᱱ ᱨᱮᱱᱟᱜ ᱜᱮ ᱥᱟᱢᱟᱱ ᱠᱚ ᱚᱱᱟ ᱠᱚ ᱢᱤᱫ ᱦᱚᱲᱮ ᱥᱟᱵ ᱠᱮᱫ ᱜᱮᱭᱟ, ᱟᱫᱚ ᱡᱟᱦᱟᱸ ᱦᱤᱨᱤᱡ ᱯᱟᱹᱥᱤᱨ ᱛᱟᱦᱮᱸᱱᱟ ᱚᱱᱟ ᱫᱚ ᱡᱟᱦᱟᱸᱭ ᱥᱟᱨᱮᱡ ᱦᱚᱲ ᱠᱚ ᱛᱟᱦᱮᱸᱱᱟ ᱦᱳᱭ ᱚᱱᱟᱛᱮ ᱠᱚ ᱪᱟᱞᱟᱜ ᱟᱠᱚ ᱚᱱᱟ ᱵᱟᱱ ᱵᱟᱱ ᱵᱟᱠᱷᱟᱱ ᱯᱩᱠᱷᱨᱤ ᱦᱚᱸ ᱚᱱᱠᱟ ᱡᱟᱦᱟᱸ ᱟᱠᱩ ᱥᱩᱨ ᱨᱮ ᱡᱟᱦᱟᱸ ᱨᱮ ᱠᱚ ᱤᱭᱟᱹ ᱵᱟᱲᱟᱭᱟ ᱵᱟᱥᱟᱝ ᱵᱟᱲᱟᱭᱟᱠᱚ᱾
ᱦᱮᱸ ᱦᱮᱸ᱾
ᱦᱳᱭ ᱢᱟᱱᱮ ᱦᱳᱭ ᱟᱫᱚ ᱩᱱ ᱚᱱᱟ ᱠᱚ ᱥᱟᱵ ᱠᱟᱛᱮ ᱟᱫᱚ ᱠᱚ ᱵᱷᱟᱥᱟᱱᱮᱭᱟ ᱟᱨ ᱛᱩᱴᱩ ᱯᱷᱟᱨᱪᱟ ᱠᱟᱛᱮ ᱠᱚ ᱦᱤᱡᱩᱜᱼᱟ᱾
ᱚ ᱟᱪᱪᱷᱟ᱾
ᱛᱟᱯᱚᱨᱮ ᱟᱫᱚ ᱩᱱ ᱡᱩᱫᱤ ᱦᱮᱸ ᱦᱟᱯᱮ ᱛᱟᱯᱚᱨᱮ ᱩᱱ ᱡᱩᱫᱤ ᱟᱫᱚ ᱩᱱᱤ ᱡᱩᱫᱤ ᱮᱸ ᱢᱟᱱᱮ ᱡᱟᱦᱟᱸᱨᱮ ᱯᱩᱡᱟᱹ ᱦᱩᱭᱩᱜ ᱠᱟᱱᱟ ᱚᱸᱰᱮ ᱡᱩᱫᱤ ᱟᱠᱚ ᱡᱩᱫᱤ ᱮᱸ ᱱᱚᱝᱠᱟ ᱡᱚᱢᱼᱧᱩ ᱨᱮᱱᱟᱜ ᱡᱩᱫᱤ ᱵᱮᱵᱚᱥᱛᱷᱟ ᱠᱚ ᱫᱚᱦᱚ ᱠᱟᱜ ᱠᱷᱟᱡ ᱡᱚᱢᱼᱧᱩ ᱠᱮᱫᱟ ᱠᱚ᱾
ᱦᱮᱸ᱾
ᱚᱱᱠᱟ ᱠᱟᱛᱮᱫ ᱜᱮ ᱟᱫᱚ ᱟᱞᱮ ᱥᱮᱫ ᱫᱚᱧ ᱧᱮᱞ ᱵᱟᱲᱟ ᱠᱟᱫᱟ ᱛᱚ ᱚᱱᱠᱟ ᱠᱟᱛᱮ ᱜᱮ ᱯᱩᱡᱟᱹ ᱠᱚᱫᱚ ᱦᱩᱭᱩᱜᱼᱟ ᱦᱩᱭᱩᱜᱼᱟ, ᱟᱨ ᱚᱱᱮᱧ ᱢᱮᱛᱟᱫ ᱵᱤᱱ ᱦᱟᱯᱮ ᱯᱮ ᱟᱨ ᱚᱱᱮᱧ ᱢᱮᱛᱟᱫ ᱵᱤᱱ ᱡᱟᱦᱟᱸ ᱯᱩᱡᱟᱹ ᱨᱮᱱᱟᱜ ᱡᱟᱦᱟᱸ ᱟᱥᱚᱞ ᱢᱩᱲᱩᱫ ᱚᱡᱮ ᱫᱚ ᱚᱱᱟᱜᱮ ᱡᱮ ᱟᱵᱚ ᱥᱟᱱᱛᱟᱲ ᱥᱟᱱᱛᱟᱲ ᱦᱚᱲ ᱠᱚ ᱡᱟᱛᱮ ᱢᱟᱱᱮ ᱚᱱᱟ ᱫᱷᱚᱱ ᱫᱩᱨᱤᱵᱽ ᱡᱟᱦᱟᱸ ᱦᱩᱲᱩ ᱪᱟᱣᱞᱮ ᱠᱚᱛᱮ ᱟᱞᱚ ᱠᱚ ᱟᱱᱟᱴ ᱨᱮ ᱟᱞᱚ ᱠᱚ ᱛᱟᱦᱮᱸᱱ ᱢᱟ ᱴᱷᱤᱠ ᱜᱮᱭᱟ ᱢᱟ ᱟᱹᱰᱤ ᱜᱟᱱ ᱜᱤᱧ ᱜᱟᱞᱢᱟᱨᱟᱣ ᱠᱮᱫᱟᱧ ᱟᱹᱵᱤᱱ ᱠᱟᱹᱴᱤᱡ ᱢᱟ ᱢᱮᱱ ᱵᱤᱱ?
ᱦᱮᱸ ᱦᱳᱭ ᱟᱹᱞᱤᱧ ᱦᱚᱸ ᱟᱹᱵᱤᱱᱼᱼ ᱴᱷᱮᱱ ᱱᱚᱝᱠᱟᱱ ᱟᱸᱡᱚᱢ ᱠᱟᱛᱮᱜ ᱟᱹᱰᱤ ᱱᱟᱯᱟᱭ ᱜᱮᱞᱤᱧ ᱵᱩᱡᱷᱟᱹᱣ ᱠᱮᱫᱟ᱾ ᱠᱟᱨᱚᱱ, ᱢᱟᱱᱮ ᱦᱚᱭᱛᱳ ᱱᱚᱣᱟ ᱡᱟᱦᱟᱸ ᱞᱟᱹᱭ ᱠᱮᱫᱟ ᱵᱤᱱᱼᱼ ᱡᱟᱦᱟᱸ ᱟᱵᱤᱱᱟᱜ ᱞᱟᱹᱭ ᱠᱟᱛᱮᱫᱼᱼ ᱠᱷᱟᱱᱞᱤᱧ ᱟᱸᱡᱚᱢ ᱠᱮᱫᱟ ᱟᱹᱰᱤ ᱵᱮᱥ ᱜᱮᱞᱤᱧ ᱵᱩᱡᱷᱟᱹᱣ ᱠᱮᱫᱼᱟ ᱟᱨᱦᱚᱸ ᱡᱩᱫᱤ ᱮ ᱥᱩᱨᱠᱟᱛᱮᱫ ᱤᱠᱷᱟᱱ ᱡᱩᱫᱤ ᱧᱮᱞ ᱠᱮᱭᱟᱞᱤᱧ ᱟᱨᱦᱚᱸ ᱡᱟᱹᱱᱤᱡ ᱠᱟᱱᱟ ᱫᱚ ᱟᱨᱦᱚᱸ ᱱᱟᱯᱟᱭ ᱜᱮᱞᱤᱧ ᱵᱩᱡᱷᱟᱹᱣ ᱠᱮᱭᱟ᱾
ᱦᱮᱸ ᱦᱮᱸ ᱢᱟᱛᱚ ᱟᱹᱰᱤ ᱜᱟᱱ ᱜᱤᱧ ᱜᱟᱞᱢᱟᱨᱟᱣᱼᱼ ᱠᱮᱫᱟ ᱟᱫᱚ ᱟᱢ ᱟᱵᱤᱱ ᱜᱮ ᱠᱟᱹᱴᱤᱡᱼᱼ ᱢᱟᱱᱮ ᱡᱟᱦᱟᱸ ᱡᱟᱦᱟᱸ ᱢᱚᱡᱽ ᱥᱟᱺᱦᱤᱡ ᱵᱤᱱ ᱵᱟᱲᱟᱭᱟ ᱚᱱᱟᱜᱮ ᱠᱟᱹᱴᱤᱡ ᱜᱟᱞᱢᱟᱨᱟᱣ ᱢᱮᱱ ᱠᱟ ᱠᱟᱛᱮᱼᱼ ᱟᱸᱡᱚᱢ ᱟᱹᱧ ᱵᱤᱱ ᱡᱟᱦᱟᱸ ᱜᱮᱵᱤᱱ ᱵᱟᱲᱟᱭᱟ ᱢᱟᱱᱮ ᱯᱟᱥᱱᱟᱣ ᱥᱟᱹᱦᱤᱡ ᱛᱮ ᱵᱟᱠᱷᱟᱱ ᱟᱹᱰᱤ ᱜᱟᱱ ᱜᱮ ᱤᱧᱟᱹᱜᱼᱼ ᱦᱩᱭ ᱟᱠᱟᱱᱟ ᱛᱚ ᱵᱟᱠᱷᱟᱱ ᱱᱚᱣᱟ ᱠᱚᱫᱚ ᱮ ᱵᱟᱝ ᱡᱩᱛᱩᱜᱼᱟ᱾
ᱦᱳᱭ ᱦᱳᱭ ᱮᱱᱠᱷᱟᱱᱼᱼ ᱟᱞ ᱥᱮᱫ ᱫᱚ ᱱᱟᱠᱷᱟᱱ ᱢᱟᱜᱢᱚᱬᱮ ᱵᱟᱠᱷᱨᱟ ᱛᱮᱜᱮ᱾ ᱡᱟᱦᱟᱸ ᱜᱤᱧ ᱵᱟᱲᱟᱭᱟ ᱚᱱᱟᱜᱮ ᱱᱟ ᱠᱷᱟᱱ ᱤᱧ ᱟᱢ ᱴᱷᱮᱱᱤᱧ ᱞᱟᱹᱭ ᱥᱚᱫᱚᱨ ᱮᱟ᱾
ᱦᱳᱭ ᱦᱳᱭ ᱯᱟᱥᱱᱟᱣ ᱥᱟᱹᱦᱤᱡ ᱛᱮ ᱢᱮᱱᱢᱮ ᱯᱩᱨᱟᱹ ᱪᱮᱥᱴᱟᱭ ᱢᱮ ᱡᱟᱛᱮᱼᱼ ᱱᱚᱣᱟ ᱫᱚ ᱢᱩᱪᱟᱹᱫ ᱢᱟᱢ᱾
ᱦᱚᱭ ᱟ ᱢᱟᱜ ᱢᱚᱬᱮ ᱫᱚ ᱱᱟᱠᱷᱟᱱ ᱯᱮᱫᱤᱱ ᱦᱩᱭᱩᱜᱼᱟ ᱱᱟ ᱠᱷᱟᱱᱼᱼ ᱩᱢ ᱢᱟᱦᱟ ᱥᱟᱹᱨᱫᱤ ᱢᱟᱦᱟ ᱟᱨ ᱱᱚᱝᱠᱟ ᱡᱟᱞᱮ ᱢᱟᱦᱟ ᱛᱟᱦᱚᱞᱮ ᱩᱢ ᱢᱟᱦᱟ ᱫᱚᱼᱼ ᱱᱚᱝᱼᱠᱟ ᱥᱮᱛᱟᱜ ᱠᱷᱚᱱᱟᱜ ᱜᱮ ᱜᱚᱜᱚ ᱦᱚᱲ ᱠᱚᱫᱚ ᱥᱮᱛᱟᱜ ᱨᱮᱜᱮ ᱜᱮᱢᱼᱼ ᱜᱩᱨᱤᱡᱚᱜᱼᱟ ᱠᱚᱼᱟ ᱜᱮᱡ ᱜᱩᱨᱤᱡ ᱠᱟᱛᱮᱫ ᱤᱱᱟᱹᱠᱷᱟᱱ ᱚᱱᱟ ᱜᱮᱸᱫᱟᱜ ᱠᱚᱠᱚ ᱥᱟᱯᱷᱟᱭᱟ ᱡᱟᱦᱟᱸᱼᱼ ᱟᱹᱭᱩᱵ ᱵᱮᱲᱟ ᱛᱮ ᱱᱟᱭᱠᱮ ᱚᱲᱟᱜ ᱪᱟᱞᱟᱜ ᱦᱩᱭᱩᱜᱼᱟ ᱛᱟᱦᱞᱮ ᱚᱱᱟ ᱠᱚᱼᱼ ᱥᱟ ᱥᱟᱫᱟ ᱜᱮᱸᱫᱟᱜ ᱥᱟᱫᱟ ᱜᱮᱸᱫᱟᱜ ᱞᱟᱞ ᱟᱨᱟᱜ ᱯᱟᱹᱲ᱾ ᱠᱚ ᱟᱨ ᱵᱟᱵᱟ ᱠᱚᱣᱟᱜ ᱦᱚᱸ ᱫᱷᱩᱛᱤ ᱥᱟᱫᱟ ᱫᱷᱤᱛᱤᱼᱼ ᱫᱷᱩ ᱚᱱᱟ ᱠᱚ ᱥᱟᱯᱷᱟᱭᱟᱠᱚ ᱥᱮᱛᱟᱜ ᱵᱮᱲᱟ ᱜᱮᱡ ᱜᱩᱨᱤᱡ ᱠᱟᱛᱮ ᱜᱮ ᱥᱟᱯᱷᱟ ᱵᱟᱲᱟ ᱠᱟᱛᱮᱫ ᱜᱮ ᱟᱫᱚ ᱚᱲᱟᱜ ᱠᱚᱨᱮᱱᱟᱜ ᱜᱚᱜᱚ ᱦᱚᱲ ᱫᱚ ᱦᱟᱱᱟ ᱱᱚᱣᱟ ᱠᱟᱹᱢᱤ ᱛᱮᱜᱮ, ᱢᱟᱱᱮ ᱚᱱᱠᱟ ᱛᱟᱨᱟ ᱥᱤᱧᱚᱜᱼᱟ
ᱮᱸ
ᱱᱚᱝᱠᱟᱼᱼ ᱛᱟᱨᱟᱥᱤᱧ ᱞᱮᱱᱠᱷᱟᱱ ᱛᱟᱨᱟᱥᱤᱧ ᱢᱟᱱᱮ ᱟᱭᱩᱵ ᱥᱟᱶ ᱛᱮᱜᱮᱼᱼ ᱱᱟᱠᱷᱟᱱ ᱜᱚᱜᱚ ᱦᱚᱲ ᱠᱚ ᱵᱟᱵᱟ ᱦᱚᱲ ᱠᱚ ᱱᱟᱭᱠᱮ ᱚᱲᱟᱜ ᱡᱚᱛᱚ ᱦᱚᱲ ᱜᱮᱠᱚᱼᱼ ᱪᱟᱞᱟᱜᱼᱟ ᱟᱫᱚ ᱚᱸᱰᱮ ᱥᱮᱱ ᱠᱟᱛᱮ ᱱᱟᱠᱷᱟᱱ ᱟᱫᱚᱼᱼ ᱚᱸᱰᱮ ᱱᱟᱠᱷᱟᱱ ᱡᱷᱚᱛᱚ ᱦᱚᱲ ᱡᱟᱣᱨᱟ ᱠᱟᱛᱮᱜ ᱱᱟᱭᱠᱮ ᱚᱲᱟᱜ ᱨᱮᱼᱼ
ᱥᱮᱨᱮᱧ ᱛᱟᱞᱟ ᱛᱮᱜᱮ ᱤᱠᱷᱟᱱ ᱟᱵᱚᱨᱮᱱ ᱡᱟᱦᱟᱸᱼᱼ ᱩᱱᱠᱩ ᱵᱚᱸᱜᱟ ᱵᱩᱨᱩ ᱠᱚ, ᱦᱤᱡᱩᱜ ᱟᱠᱚ᱾ ᱟᱫᱚ ᱩᱱᱠᱩ ᱦᱮᱡ ᱞᱮᱱᱠᱷᱟᱱ ᱠᱷᱟᱱ ᱵᱩᱜᱤ ᱵᱟᱹᱲᱤᱡᱼᱟ ᱥᱩᱠᱼᱫᱩᱠᱷ ᱦᱟᱱ ᱠᱷᱟᱱᱼᱼ ᱟᱠᱚᱣᱟᱜ ᱡᱟᱦᱟ ᱱᱟᱜ ᱜᱮ ᱚᱱᱠᱟᱱᱟᱜ ᱡᱷᱚᱛᱚ ᱠᱚ ᱧᱮᱞ ᱛᱟᱠᱚᱣᱟ᱾ ᱟᱠᱚᱣᱟᱜ ᱥᱟᱯᱟᱵ ᱥᱮ ᱟᱠᱚᱣᱟᱜᱼᱼ
ᱡᱟᱦᱟᱸ ᱟᱸ ᱚᱱ ᱵᱮᱥ ᱜᱮᱛᱟ ᱠᱚᱣᱟ ᱥᱮ ᱵᱟᱝ ᱥᱟᱯᱟᱵ ᱠᱚ ᱴᱷᱤᱠ ᱜᱮᱛᱟ ᱠᱚᱣᱟ ᱥᱮ ᱵᱟᱝ ᱵᱩᱜᱤ ᱵᱟᱹᱲᱤᱡ ᱜᱮᱛᱚ ᱠᱚ ᱠᱩᱞᱤᱜᱼᱟ᱾ ᱟ ᱠᱩᱞᱤ ᱠᱚᱣᱟ ᱠᱚ ᱟᱨ ᱩᱱ ᱥᱚᱢᱚᱭ ᱤᱱᱟᱠᱷᱟᱱ ᱚᱸᱰᱮ ᱱᱟᱭᱠᱮ ᱚᱲᱟᱜ ᱨᱮ ᱤᱧᱟᱹᱜ ᱴᱟᱢᱟᱠ ᱠᱚ ᱠᱚ ᱨᱩᱭᱟ ᱵᱟᱵᱟ ᱦᱚᱲ ᱠᱚᱫᱚ ᱟᱨ ᱜᱚᱜᱚ ᱦᱚᱲ ᱠᱚᱫᱚ ᱱᱟᱜᱠᱷᱟᱱ ᱚᱸᱰᱮ ᱠᱚ ᱮᱱᱮᱡᱼᱟ ᱟᱫᱚ ᱚᱱᱠᱟ ᱠᱟᱛᱮᱜ ᱜᱮ ᱱᱟᱜᱠᱷᱟᱱ ᱡᱷᱚᱛᱚ ᱠᱩᱞᱤ ᱜᱟᱞᱢᱟᱨᱟᱣ ᱠᱟᱛᱮᱜ ᱢᱟᱱᱮ ᱚᱱᱠᱟ ᱠᱚ ᱵᱚᱸᱜᱟ ᱡᱷᱚᱛᱚ ᱠᱚ ᱠᱩᱞᱤ ᱠᱟᱛᱮᱫ ᱜᱮ ᱡᱷᱚᱛᱚ ᱢᱟᱱᱮ ᱵᱚᱸᱜᱟ ᱦᱚᱸᱠᱚ ᱨᱟᱹᱥᱠᱟᱹᱭᱟ ᱟᱨ ᱱᱚᱝᱠᱟ ᱥᱟᱱᱟᱢ ᱚ ᱡᱟᱦᱟᱸᱭ ᱯᱮᱲᱟ ᱠᱚᱠᱚ ᱥᱮᱱ ᱟᱠᱟᱱᱟ᱾ ᱦᱚᱸ ᱟᱛᱳ ᱦᱚᱲ ᱠᱚ ᱯᱮᱲᱟ ᱠᱚ ᱡᱷᱚᱛᱚ ᱠᱚ ᱨᱟᱹᱥᱠᱟᱹᱭᱟ ᱢᱟᱱᱮ ᱩᱱ ᱦᱤᱞᱳᱜ ᱫᱚ ᱩᱢ ᱦᱤᱞᱳᱜ ᱫᱚ ᱟᱨ ᱥᱮᱛᱟᱜᱟᱠᱚ ᱮᱱᱮᱡ ᱥᱮ ᱛᱟ ᱜᱟᱠᱚ ᱛᱟᱦᱚᱞᱮ ᱩᱱ ᱦᱤᱞᱳᱜ ᱛᱚ ᱢᱟᱛᱚ ᱪᱟᱵᱟᱭᱱᱟ ᱛᱟᱦᱚᱞᱮ ᱥᱟᱹᱨᱫᱤ ᱦᱤᱞᱳᱜ ᱦᱚᱸ ᱩᱸ ᱟᱫᱚ ᱚᱝᱠᱟ ᱜᱮ ᱥᱮᱛᱟᱜ ᱨᱮᱦᱚᱸ ᱚᱱᱠᱟ ᱜᱚᱜᱚ ᱦᱚᱲ ᱦᱚᱲ ᱠᱚᱫᱚ ᱚᱲᱟᱜ ᱠᱚᱨᱮᱱᱟᱜ ᱠᱟᱹᱢᱤ ᱜᱮᱡ ᱜᱩᱨᱤᱡ ᱥᱟᱯᱷᱟ ᱠᱟᱛᱮᱫ ᱠᱟᱛᱮᱫ ᱦᱚᱲ ᱵᱟᱵᱟ ᱦᱚᱲ ᱜᱚᱜᱚ ᱦᱚᱲ
ᱦᱩᱸ
ᱤᱭᱟᱹ ᱡᱟᱦᱮᱨ ᱛᱮᱠᱚ ᱤᱫᱤᱭ ᱭᱟ᱾ ᱩᱱ ᱦᱚᱸ ᱱᱚᱝᱠᱟ ᱴᱟᱢᱟᱠ ᱛᱩᱢᱫᱟᱜ ᱟᱛᱮᱜ ᱱᱚᱝᱠᱟ ᱥᱮᱨᱮᱧ ᱠᱚ ᱜᱮ ᱵᱚᱸᱜᱟ ᱵᱩᱨᱩ ᱠᱚ ᱛᱚ ᱦᱚᱦᱚ ᱠᱟᱛᱮᱫ ᱵᱚᱸᱜᱟ ᱠᱚᱠᱚ ᱦᱮᱡ ᱞᱮᱱᱠᱷᱟᱱ ᱱᱟᱭᱠᱤ ᱦᱚᱸ ᱟ ᱱᱟᱭᱠᱤ ᱠᱮ ᱚᱲᱟᱜ ᱱᱟᱭᱠᱮ ᱚᱲᱟᱜ ᱠᱷᱚᱱᱟᱜ ᱡᱟᱦᱮᱨ ᱠᱚ ᱤᱫᱤᱭᱮᱭᱟ ᱱᱟᱭᱠᱮ ᱦᱟᱲᱟᱢ ᱾
ᱦᱩᱸ ᱦᱩᱸ ᱛᱟᱯᱚᱨ
ᱡᱟᱦᱟᱸ ᱚᱸᱰᱮᱱᱟᱜ ᱡᱟᱦᱟᱸ ᱯᱩᱡᱟᱹ ᱠᱚ ᱛᱟᱦᱮᱱᱟ ᱚᱸᱰᱮ